ᱦᱟᱞᱳ ᱟᱸᱡᱚᱢᱚᱜ ᱠᱟᱱᱟ ᱛᱟᱦᱚᱞᱮ?
ᱦᱩᱸ
ᱜᱚᱝᱠᱮ ᱡᱚᱦᱟᱨ ᱜᱮ ᱾
ᱦᱮᱸ ᱡᱚᱦᱟᱨ ᱜᱮ᱾
ᱛᱟᱦᱚᱞᱮ ᱱᱤᱛ ᱫᱷᱟᱹᱵᱤ ᱫᱚ ᱵᱮᱥ ᱵᱟᱲᱟ ᱜᱮ?
ᱦᱩᱸ ᱵᱮᱥ ᱵᱟᱲᱟ ᱜᱮ᱾ ᱟᱢ ᱜᱮ ᱪᱮᱫ ᱠᱟ
ᱟᱪᱪᱷᱟ ᱟᱪᱪᱷᱟ, ᱢᱤᱱᱟᱹᱧ ᱵᱚᱞᱛᱮ ᱤᱧᱦᱚᱸ ᱵᱮᱥ ᱵᱟᱲᱟ ᱜᱮ ᱛᱟᱦᱞᱮ ᱥᱮᱛᱟᱜ ᱱᱟ ᱴᱤᱯᱷᱤᱱ ᱱᱟᱥ
ᱦᱮᱸ ᱦᱩᱭ ᱠᱟᱱᱟ᱾ ᱥᱮᱛᱟᱜ ᱥᱮᱛᱟᱜ ᱜᱮ ᱟᱢᱟᱜ ᱜᱮ ᱦᱩᱭᱱᱟ ᱥᱮ ᱵᱟᱝ?
ᱦᱮᱸ ᱟᱹᱞᱤᱧᱟᱜ ᱦᱳᱭ ᱠᱟᱱᱟ᱾
ᱟᱪᱪᱷᱟ᱾
ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱠᱟᱹᱴᱤᱡ
ᱦᱚᱸ ᱨᱟᱥᱛᱟ ᱥᱮᱫ ᱩᱰᱩᱜ ᱦᱩᱭ ᱠᱟᱱᱟ᱾
ᱟᱪᱪᱷᱟ ᱟᱪᱪᱷᱟ᱾
ᱟᱢ ᱜᱮ ᱪᱮᱫ ᱠᱚᱢ ᱪᱤᱠᱟᱹ ᱵᱟᱲᱟᱭᱫᱟ?
ᱪᱤᱠᱟᱹ ᱵᱚᱞᱛᱮ ᱦᱚᱜᱼᱚᱭ ᱤᱭᱟᱹ ᱥᱮᱛᱟᱜ ᱨᱮ ᱱᱟᱥᱛᱟ ᱵᱟᱲᱟ ᱠᱟᱛᱮᱜ ᱠᱟᱹᱴᱤᱡ ᱡᱤᱨᱟᱹᱣ ᱵᱟᱲᱟ ᱦᱩᱭᱩᱜ ᱠᱟᱱᱟ ᱟᱫᱚ ᱢᱟᱴᱷ ᱥᱮᱜ ᱠᱟᱹᱴᱤᱡ ᱠᱟᱹᱢᱤ ᱥᱮᱫ ᱪᱟᱞᱟᱣ ᱦᱩᱭᱩᱜᱼᱟ᱾
ᱟᱪᱪᱷᱟ
ᱦᱳᱭ ᱦᱳᱭ᱾ ᱠᱟᱹᱢᱤ ᱵᱚᱞᱛᱮ ᱚᱱᱮ ᱤᱭᱟᱹ ᱠᱚ ᱟᱫᱚ ᱵᱟᱲᱟᱭ ᱜᱮᱭᱟ ᱵᱤᱱ ᱛᱚ ᱟᱥᱟᱲ ᱵᱚᱸᱜᱟ ᱦᱤᱡᱩᱜ ᱠᱟᱱᱟ ᱟᱵᱚᱱᱟᱜ ᱪᱟᱥ ᱫᱤᱱ ᱚᱱᱟ ᱞᱟᱹᱜᱤᱫ ᱪᱟᱨᱟ ᱠᱚ ᱜᱤᱲᱤ ᱦᱩᱭᱩᱜ ᱞᱟᱹᱜᱤᱜ ᱟ ᱾
ᱚ ᱮᱠᱷᱚᱱ ᱱᱚ ᱟᱨᱣᱨᱤ ᱯᱮ ᱜᱤᱲᱤᱭᱟ?
ᱟᱹᱣᱨᱤ ᱟᱹᱣᱨᱤ ᱛᱟᱦᱞᱮ ᱜᱚᱝᱠᱮ ᱟᱯᱮ ᱥᱮᱫ ᱫᱚᱯᱮ ᱜᱤᱰᱤ ᱠᱮᱫᱟ ᱥᱮ ᱪᱮᱫ?
ᱦᱮᱸ ᱜᱤᱲᱤ ᱦᱩᱭ ᱠᱟᱱᱟ᱾ ᱵᱟᱨᱯᱮ ᱫᱤᱱ ᱞᱟᱦᱟᱨᱮ ᱦᱚᱞᱟ ᱠᱟᱹᱴᱤᱡ ᱮ ᱫᱟᱜ ᱫᱟᱭ ᱛᱚ ᱦᱟᱞᱠᱟ ᱧᱚᱜ᱾
ᱚᱸ ᱦᱚᱞᱟ ᱫᱟᱜ ᱠᱮ
ᱦᱮᱸ ᱫᱟᱜ ᱠᱮᱫᱟᱭ ᱱᱚᱛᱮ ᱫᱚ ᱫᱤᱭᱮ ᱚᱱᱟ ᱠᱚ
ᱨᱤᱢᱤᱞ ᱜᱮ ᱨᱤᱢᱤᱞ ᱫᱟ ᱫᱟᱜ ᱫᱚ ᱠᱳᱱᱳ ᱫᱮᱠᱷᱟ ᱜᱮ ᱵᱟᱭ ᱩᱫᱩᱜ ᱫᱟ᱾
ᱟᱪᱪᱷᱟ
ᱦᱳᱭ
ᱫᱟᱜ ᱜᱮ ᱵᱟᱭ ᱫᱟᱜ ᱫᱟ ᱛᱟᱦᱞᱮ᱾
ᱵᱟᱝ ᱵᱟᱝ,
ᱱᱚᱛᱮ ᱫᱚ ᱦᱚᱞᱟ ᱛᱮᱭ ᱫᱟᱜ ᱠᱮᱫᱟᱭ ᱛᱚ ᱫᱤᱭᱮ ᱦᱟᱱᱮ ᱪᱟᱨᱟ ᱠᱚ ᱚᱢᱚᱱ ᱜᱚᱜ ᱠᱟᱱᱟ ᱢᱤᱫ ᱠᱟᱹᱴᱩᱵ ᱜᱟᱱ᱾ ᱟᱨ ᱦᱚᱞᱟ ᱫᱟᱜ ᱟᱫᱟᱭ ᱠᱟᱹᱴᱤᱡ ᱦᱮᱸ ᱟᱨᱦᱚᱸ ᱦᱟᱨᱟ ᱧᱚᱜᱚᱱ ᱞᱚᱜᱚᱱ ᱜᱮ᱾
ᱟᱪᱪᱷᱟ ᱟᱪᱪᱷᱟ, ᱦᱮᱸ ᱟᱞᱮ ᱱᱚᱛᱮ ᱫᱚ ᱠᱟᱹᱴᱤᱡ ᱠᱚ ᱟᱞᱮ ᱱᱚᱛᱮ ᱫᱚ ᱠᱟᱹᱴᱤᱡ ᱞᱮ ᱛᱟᱭᱱᱚᱢ ᱜᱚᱫ ᱟᱠᱟᱱᱟ ᱜᱚᱝᱠᱮ, ᱦᱳᱭ ᱦᱳᱭ᱾
ᱵᱟᱹᱛᱟᱹᱲᱤ ᱠᱚ ᱵᱟᱝ ᱛᱟᱦᱮᱸ ᱞᱮᱱᱠᱷᱟᱱ,
ᱦᱮᱸ ᱦᱮᱸ ᱦᱮᱸ ᱚᱱᱟ ᱠᱷᱟᱛᱤᱨ ᱜᱮ ᱠᱟᱹᱴᱤᱡ ᱞᱮ ᱞᱮᱴ ᱜᱚᱫ ᱱᱟ᱾
ᱟᱪᱪᱷᱟ ᱪᱮᱫ ᱪᱮᱫ ᱫᱟᱜ ᱛᱮ ᱯᱮ ᱪᱟᱥ ᱜᱮ ᱛᱮ ᱟᱯᱮ ᱚᱱᱛᱮ ᱫᱚ? ᱠᱮᱱᱮᱞ ᱫᱟᱜ, ᱜᱟᱸᱰᱟ ᱫᱟᱜ, ᱥᱮ ᱥᱮᱞᱳ ᱫᱟᱜ᱾
ᱜᱟᱰᱟ ᱫᱟᱜ ᱛᱮ ᱦᱚᱸ ᱢᱮᱱᱟᱜ ᱛᱟᱞᱮᱭᱟ ᱛᱟᱯᱚᱨᱮ ᱥᱮᱸᱲᱟ ᱥᱮᱸᱲᱟ ᱯᱩᱠᱷᱨᱤ ᱦᱚᱸ ᱢᱮᱱᱟᱜ ᱛᱟᱞᱮᱭᱟ᱾
ᱟᱪᱪᱷᱟ᱾
ᱛᱟᱯᱚᱨᱮ ᱦᱳᱭ ᱦᱳᱭ᱾
ᱟᱪᱪᱷᱟ ᱟᱞᱮ ᱱᱚᱛᱮ ᱫᱚ ᱚᱱᱮ ᱠᱮᱱᱮᱞ ᱢᱮᱱᱟᱜᱼᱟ ᱠᱮᱱᱮᱞ ᱫᱟᱜ ᱛᱮᱜᱮ ᱪᱟᱥ ᱠᱚ ᱦᱩᱭᱩᱜ ᱜᱮᱭᱟ᱾ ᱯᱮ ᱫᱷᱟᱣ ᱠᱚ ᱟᱲᱟᱜ ᱜᱮᱭᱟ ᱛᱚ ᱚᱱᱟ ᱛᱮᱜᱮ ᱪᱟᱥ ᱦᱳᱭᱳᱜᱼᱟ ᱦᱮᱸ ᱟᱯᱮ ᱚᱱᱛᱮ ᱫᱚ ᱛᱟᱦᱞᱮ ᱛᱤᱱ ᱵᱟᱨ ᱠᱚ ᱨᱚᱦᱚᱭ ᱜᱮᱭᱟ ᱦᱳᱲᱳ ᱠᱚ?
ᱮᱸ ᱨᱚᱦᱚᱭ ᱵᱚᱞᱛᱮ ᱟᱞᱮ ᱥᱮᱫ ᱫᱚ ᱵᱟᱨᱚ ᱢᱟᱥ ᱜᱮᱠᱚ ᱨᱚᱦᱚᱭ ᱟᱠᱚ ᱢᱟᱱᱮ
ᱟᱪᱪᱷᱟ
ᱟᱫᱚ ᱚᱱᱮ ᱜᱟᱰᱟ ᱠᱚ ᱢᱮᱱᱟᱜᱼᱟ ᱛᱚ ᱥᱮᱞᱳ ᱠᱚᱦᱚᱸ ᱢᱮᱱᱟᱜ ᱛᱟᱞᱮᱭᱟ ᱛᱟᱯᱚ ᱨᱮ ᱯᱩᱠᱷᱨᱤ ᱠᱚᱦᱚᱸ ᱢᱮᱱᱟᱜᱼᱟ ᱚᱱᱟ ᱫᱟᱜ ᱛᱮᱜᱮ ᱦᱳᱭᱳᱜᱼᱟ ᱟᱨ ᱠᱮᱱᱮᱞ ᱫᱟᱜ ᱢᱟ ᱢᱮᱱᱟᱜ ᱜᱮᱭᱟ ᱚᱱᱟ ᱫᱚ ᱡᱟᱦᱟ ᱵᱤᱱ ᱞᱟᱹᱭ ᱠᱮᱫ ᱫᱚ ᱯᱮ ᱫᱷᱟᱣ ᱠᱚ ᱟᱲᱟᱜ ᱟᱠᱚ ᱦᱳᱭ᱾
ᱚᱱᱟ ᱛᱮᱜᱮ ᱛᱟᱦᱞᱮ ᱯᱮ ᱪᱟᱥ ᱵᱟᱲᱟᱭ ᱜᱮᱭᱟ᱾
ᱦᱳᱭ ᱦᱳᱭ ᱦᱳᱭ᱾
ᱱᱟᱦᱮᱞ ᱛᱮ ᱯᱮ ᱥᱤ ᱜᱮᱭᱟ ᱥᱮ ᱚᱱᱮ ᱴᱨᱟᱠᱴᱟᱨ ᱠᱚᱛᱮ ᱟᱯᱮ ᱚᱱᱛᱮ?
ᱱᱮᱛᱟᱨ ᱫᱚ ᱟᱫᱚ ᱜᱚᱝᱠᱮ ᱱᱟᱦᱮᱞ ᱠᱚᱫᱚ ᱪᱟᱵᱟ ᱟᱠᱟᱱᱟ ᱴᱮᱠᱴᱟᱨ ᱜᱮ ᱛᱮᱜᱮ ᱞᱮ ᱥᱤ ᱜᱮᱭᱟ ᱟᱫᱚ ᱦᱳᱭ ᱱᱟᱦᱮᱞ ᱠᱚᱫᱚ ᱟᱫ ᱪᱟᱵᱟᱭ ᱱᱟ ᱛᱚ᱾
ᱦᱩᱸ ᱟᱞᱮ ᱱᱚᱛᱮ ᱫᱚ ᱵᱟᱝ ᱟᱫ ᱪᱟᱵᱟ ᱠᱟᱱᱟ ᱯᱩᱨᱟᱹ ᱫᱚ, ᱢᱮᱱᱟᱜ ᱜᱮ ᱡᱟᱦᱟ ᱠᱚᱨᱮᱫ ᱢᱟᱱᱮ ᱡᱟᱦᱟ ᱡᱟᱭᱜᱟ ᱠᱚᱨᱮ ᱴᱨᱟᱠᱴᱟᱨ ᱠᱚ ᱵᱟᱝ ᱪᱟᱞᱟᱜ ᱜᱮᱭᱟ ᱚᱱᱠᱟᱱ ᱡᱟᱭᱜᱟ ᱠᱚᱨᱮ ᱫᱚ ᱱᱟᱦᱮᱞ ᱠᱚ ᱤᱫᱤ ᱦᱩᱭᱩᱜ ᱜᱮᱭᱟ᱾
ᱟᱪᱪᱷᱟ ᱟᱪᱪᱷᱟ ᱱᱚᱣᱟ ᱟᱸᱡᱚᱢ ᱠᱟᱛᱮᱜ ᱟᱹᱰᱤ ᱤᱭᱟᱹ ᱜᱮ ᱞᱤᱧ ᱵᱩᱡ ᱠᱮᱫᱟ ᱨᱟᱹᱥᱠᱟᱹ ᱜᱮ ᱞᱤᱧ ᱵᱩᱡ ᱠᱮᱫᱟ ᱡᱮ ᱱᱤᱛᱚᱜ ᱦᱚᱸ ᱱᱟᱦᱮᱞ ᱛᱮ ᱯᱮ ᱥᱤ ᱭᱮᱫ ᱜᱮᱭᱟ᱾ ᱵᱟ ᱠᱷᱟᱱ ᱫᱚ ᱜᱚᱴᱟ ᱟᱫ ᱪᱟᱵᱟᱭ ᱱᱟ ᱦᱳᱭ ᱥᱮ᱾
ᱦᱮᱸ ᱦᱮᱸ ᱟᱫᱚ ᱡᱟᱦᱟ ᱠᱚᱨᱮ ᱢᱟᱱᱮ ᱴᱨᱟᱠᱴᱟᱨ ᱠᱚ ᱵᱟᱝ ᱪᱟᱞᱟᱜ ᱜᱮᱭᱟ ᱩᱱᱫᱚ ᱟᱫᱚ ᱯᱩᱲᱤᱭᱟᱹ ᱜᱮ ᱠᱤᱢ ᱫᱚᱦᱚ ᱠᱟᱜ ᱟ ᱾ ᱢᱟᱱᱮ ᱥᱤ ᱛᱚ ᱦᱳᱭᱳᱜᱼᱟ ᱥᱮ ᱱᱟᱦᱮᱞ ᱠᱟᱲᱟ ᱠᱚ ᱢᱟᱱᱮ ᱠᱟᱲᱟ ᱱᱟᱦᱮᱞ ᱠᱚᱛᱮ ᱤᱫᱤ ᱠᱟᱛᱮᱜ ᱥᱤ ᱦᱩᱭᱩᱜ ᱜᱮᱭᱟ ᱛᱟᱨᱯᱚᱨ ᱨᱚᱦᱚᱭ ᱠᱚ ᱦᱳᱭᱳᱜ ᱜᱮᱭᱟ᱾ ᱟᱨ ᱱᱮᱛᱟᱨ ᱢᱟ ᱟᱨᱚ ᱦᱟᱱᱮ ᱦᱳᱲᱳ ᱨᱚᱦᱚᱭ ᱦᱳᱲᱳ ᱨᱚᱦᱚᱭ ᱢᱮᱥᱤᱱ ᱦᱚᱸ ᱟᱨ ᱦᱚᱸ ᱳᱰᱳᱝ ᱠᱟᱱᱟ᱾
ᱦᱮᱸ ᱢᱟᱱᱮ ᱮᱢᱚᱱ ᱮᱢᱚᱱ ᱵᱤᱜᱽᱜᱟᱱᱤ ᱠᱚ ᱠᱚ ᱛᱳᱫ ᱫᱟ ᱠᱚ, ᱢᱟᱱᱮ ᱢᱟᱹᱱᱢᱤ ᱭᱟᱜ ᱢᱟᱱᱮ ᱟᱹᱰᱤ ᱠᱚ,
ᱦᱩᱭᱩᱜ ᱢᱟ ᱩᱱᱟᱹᱜ ᱠᱷᱟᱹᱴᱟᱹᱞᱤ ᱠᱚ ᱵᱟᱝ ᱦᱳᱭᱳᱜ ᱛᱟᱠᱚ ᱢᱟ᱾
ᱦᱳᱭ ᱦᱳᱭ᱾
ᱟᱪᱪᱷᱟ
ᱛᱟᱦᱞᱮ ᱜᱚᱝᱠᱮ ᱞᱤᱧ ᱞᱟᱹᱭ ᱫᱟ ᱛᱟᱦᱞᱮ ᱤᱭᱟᱹ ᱠᱚᱫᱚ ᱯᱮ ᱪᱟᱞᱟ ᱵᱟᱲᱟ ᱜᱮᱭᱟ ᱥᱮ ᱵᱟᱝ ᱚᱱᱮ ᱤᱭᱟᱹ ᱠᱚ ᱥᱮᱸᱫᱽᱨᱟ ᱠᱚ᱾
ᱥᱮᱸᱫᱽᱨᱟ ᱠᱚ, ᱦᱮᱸ ᱪᱟᱞᱟᱣ ᱵᱟᱲᱟ ᱦᱩᱭᱩᱜ ᱜᱮᱭᱟ ᱚᱱᱛᱮ ᱥᱮᱸᱫᱽᱨᱟ ᱠᱚᱫᱚ᱾
ᱟᱪᱪᱷᱟ ᱟᱪᱪᱷᱟ ᱛᱟᱦᱮ ᱵᱷᱟᱜᱤ ᱜᱮ ᱵᱮᱥᱟ ᱥᱮᱸᱫᱽᱨᱟ ᱪᱟᱞᱟᱣ ᱵᱚᱞᱛᱮ ᱟᱞᱮ ᱱᱚᱛᱮ ᱫᱚ ᱵᱷᱟᱜᱤ ᱜᱮ ᱢᱟᱱᱮ ᱥᱮᱬᱟ ᱥᱮᱟᱬᱟ ᱚᱱᱟ ᱞᱟᱹᱜᱤᱫᱜ ᱯᱟᱹᱥᱤ ᱠᱚ ᱢᱮᱱᱟᱜᱼᱟ ᱡᱟᱞ ᱠᱚ ᱢᱮᱱᱟᱜᱼᱟ᱾
ᱦᱮᱸ
ᱦᱳᱭ ᱢᱟᱱᱮ ᱥᱮᱸᱫᱽᱨᱟ ᱠᱚᱫᱚ ᱵᱷᱟᱜᱤ ᱜᱮ ᱟᱫᱚ ᱵᱤᱨ ᱫᱤᱥᱚᱢ ᱛᱚ ᱟᱞᱮ ᱫᱚ᱾
ᱦᱮᱸ ᱯᱩᱨᱟᱹ ᱢᱟᱱᱮ ᱵᱤᱨ ᱫᱤᱥᱚᱢ ᱜᱮ ᱯᱟᱲᱟᱜ ᱠᱟᱱᱟ ᱯᱮ᱾
ᱦᱳᱭ ᱵᱤᱨ ᱫᱤᱥᱚᱢ ᱜᱮᱞᱮ ᱯᱟᱲᱟᱜ ᱠᱟᱱᱟ, ᱜᱚᱭ ᱵᱚᱞ ᱛᱮ ᱩᱱᱠᱩ ᱥᱮᱸᱬᱟ ᱥᱮᱸᱬᱟ ᱡᱟᱦᱟᱸ ᱥᱩᱠᱨᱤ ᱠᱚ ᱢᱮᱱᱟᱜ ᱠᱚᱣᱟ ᱵᱤᱨ ᱥᱩᱠᱨᱤ ᱠᱚ᱾
ᱦᱮᱸ,
ᱛᱟᱯᱚᱨᱮ ᱠᱩᱞᱟᱹᱭ ᱠᱚᱫᱚ ᱢᱮᱱᱟᱜ ᱠᱚᱜᱮᱭᱟ ᱩᱱᱠᱩ ᱫᱚ᱾
ᱦᱮᱸ᱾
ᱚᱱᱟ ᱥᱟᱶᱛᱮ ᱩᱱᱠᱩ ᱤᱭᱟᱹ ᱠᱚ ᱦᱚᱨᱤᱱ ᱠᱚᱦᱚᱸ ᱠᱚ ᱧᱟᱢᱚᱜ ᱜᱮᱭᱟ ᱞᱮᱥᱮᱫ ᱫᱚ᱾
ᱟᱪᱪᱷᱟ ᱦᱚᱨᱤᱱ ᱠᱚ ᱦᱚᱸ ᱠᱚ ᱧᱟᱢᱚᱜ ᱜᱮᱭᱟ᱾
ᱦᱳᱭ ᱦᱚᱨᱤᱱ ᱠᱚ, ᱩᱱᱠᱩ ᱛᱟᱨᱯᱚᱨᱮ ᱵᱟᱱᱟ ᱠᱚ᱾
ᱵᱟᱵᱟᱨᱮ ᱵᱟᱠᱚ ᱠᱷᱩᱫᱟᱹᱣ ᱯᱮ ᱜᱮ᱾
ᱠᱷᱩᱫᱟᱹ ᱫᱚᱞᱮ ᱮ ᱠᱷᱩᱫᱟᱹᱣ ᱫᱚᱠᱚ ᱠᱷᱫᱟᱹᱣ ᱞᱮᱭᱟ ᱟᱫᱚ ᱟᱹᱰᱤ ᱦᱚᱲ ᱞᱮ ᱪᱟᱞᱟᱜ ᱜᱮᱭᱟ ᱥᱮ ᱛᱟᱦᱚᱸᱞᱮ ᱠᱟᱹᱴᱤᱡ ᱥᱟᱦᱚᱥ ᱧᱟᱢᱚᱜ
ᱟᱪᱪᱷᱟ,
ᱦᱳᱭ᱾
ᱦᱮᱸ ᱰᱷᱮᱨ ᱦᱚᱲᱮᱢ ᱛᱟᱦᱮᱸ ᱞᱮᱱᱠᱷᱟᱱ ᱠᱟᱹᱴᱤᱡ ᱥᱟᱸᱦᱚᱥ ᱫᱚ ᱵᱩᱡᱷᱟᱹᱜ ᱜᱮᱭᱟ ᱥᱮ᱾ ᱩᱱᱫᱚ ᱠᱟᱹᱴᱤᱡ ᱵᱚᱛᱚᱨ ᱫᱚ ᱵᱟᱝ ᱵᱩᱡᱷᱟᱹᱜ ᱜᱮᱭᱟ ᱩᱱᱟᱹᱜ ᱫᱚ᱾ ᱛᱟᱦᱚᱸᱞᱮ ᱵᱟᱱᱟ ᱠᱚᱫᱚ ᱯᱮ ᱜᱚᱡ ᱵᱟᱲᱟ ᱠᱟᱜ ᱠᱚᱣᱟ᱾
ᱯᱟᱱᱟ ᱠᱚᱫᱚ ᱞᱮ ᱜᱚᱡ ᱦᱮᱸ ᱢᱟᱱᱮ ᱢᱤᱫᱴᱟᱝ ᱜᱮᱞᱮ ᱜᱚᱡ ᱟᱠᱟᱫᱮᱭᱟ ᱟᱫᱚ ᱚᱱᱠᱟ ᱫᱚ ᱵᱟᱱᱟ ᱫᱚ ᱵᱟᱝᱞᱮ ᱜᱚᱡ ᱟᱠᱟᱫ ᱠᱚᱣᱟ᱾ ᱟᱫᱚ ᱱᱮᱛᱟᱨ ᱫᱚ ᱵᱟᱝ ᱠᱚ ᱜᱚᱡ ᱦᱚᱪᱚᱣᱟᱜ ᱠᱟᱱ ᱫᱚ ᱢᱟᱱᱮ ᱮᱢᱚᱱ ᱠᱚ ᱥᱚᱨᱠᱟᱨ ᱠᱚ ᱱᱤᱭᱚᱢ ᱠᱟᱫᱟ᱾ ᱢᱟᱱᱮ ᱡᱤᱞ ᱨᱮᱠᱚ ᱠᱷᱟᱹᱲ ᱜᱚᱫ ᱠᱟᱢᱟ ᱵᱟᱠᱷᱟᱱ ᱫᱚ᱾ ᱟᱫᱚ ᱚᱱᱟ ᱚᱱᱟ ᱵᱚᱛᱚᱨ ᱠᱚ ᱧᱮᱞ ᱠᱟᱛᱮᱫ ᱜᱮ ᱟᱫᱚ ᱵᱟᱞᱮ ᱩᱱᱟᱹᱜ ᱫᱚ ᱵᱟᱝᱞᱮ ᱜᱚᱡᱮᱫ ᱠᱚᱣᱟ ᱵᱟᱱᱟ᱾
ᱟᱪᱪᱷᱟ ᱡᱤᱭᱟᱹᱞᱤ ᱠᱚᱫᱚ ᱟᱫᱚ ᱵᱟᱠᱚ ᱜᱚᱡ ᱦᱚᱪᱣᱟᱜ ᱠᱟᱱᱟ ᱩᱟ ᱫᱚ ᱵᱟᱝ
ᱵᱟᱝ ᱵᱟᱝ ᱵᱟᱠᱚ ᱜᱚᱡ ᱦᱚᱪᱚᱣᱟᱜ
ᱦᱩᱸ ᱵᱟᱱᱟ ᱡᱮᱞ ᱫᱚᱵᱮᱱ ᱡᱚᱢ ᱠᱟᱜ ᱜᱮᱭᱟ ᱛᱟᱦᱚᱸᱞᱮ᱾
ᱦᱮᱸ ᱡᱚᱢ ᱫᱚᱞᱤᱧ ᱡᱚᱢ ᱟᱠᱟᱫ ᱜᱮᱭᱟ᱾
ᱟᱪᱪᱷᱟ, ᱛᱤᱱᱟᱹᱜ ᱢᱟᱨᱟᱝ ᱢᱟᱨᱟᱝ ᱛᱮᱠᱚ ᱵᱟᱱᱟ ᱠᱚᱫᱚ ᱵᱟᱝ ᱧᱮᱞ ᱵᱟᱲᱟ ᱦᱩᱭ ᱟᱠᱟᱱᱟ᱾
ᱚ ᱵᱟᱝ ᱧᱮᱞ ᱵᱟᱲᱟ ᱦᱩᱭ ᱠᱟᱱᱟ ᱢᱟᱨᱟᱝ ᱜᱮᱭᱟ ᱠᱚ ᱢᱟᱱᱮ ᱟᱵᱚ ᱟᱵᱚ ᱢᱟᱹᱱᱢᱤ ᱠᱷᱚᱱᱟᱜ ᱦᱚᱸ ᱟᱹᱰᱤ ᱢᱟᱨᱟᱝ ᱢᱟᱨᱟᱝ ᱜᱮᱭᱟ ᱠᱚ᱾
ᱟᱪᱪᱷᱟ᱾
ᱦᱳᱭ,
ᱢᱟᱱᱮ ᱪᱮ ᱥᱟᱨᱡᱚᱢ ᱵᱤᱨ ᱯᱮ ᱥᱮᱸᱫᱽᱨᱟᱭᱟ ᱥᱮ ᱪᱮᱫ ᱵᱤᱨ ᱠᱚ᱾
ᱦᱮᱸ ᱥᱟᱡᱚᱱ ᱡᱚᱦᱚᱸ ᱛᱚᱯᱚᱨᱮ ᱚᱱᱠᱟ ᱮ ᱟᱠᱟᱥᱢᱤ ᱯᱚᱴᱟᱥ ᱵᱤᱨ ᱚᱱᱟ ᱠᱚ ᱦᱚᱸ ᱾ ᱛᱟᱨᱯᱚᱨᱮ ᱦᱟᱱᱮ ᱥᱟᱹᱜᱤᱧ ᱥᱟᱹᱜᱤᱧ᱾ ᱦᱚᱲ ᱵᱚᱞᱛᱮ ᱚᱱᱠᱟ ᱠᱩᱲᱤ ᱯᱚᱪᱤᱥ ᱡᱚᱱ ᱜᱟᱱ᱾
ᱟᱪᱪᱷᱟ᱾
ᱦᱳᱭ ᱟᱨ ᱢᱟᱱᱮ ᱟᱨᱚ
ᱯᱮ ᱪᱟᱞᱟᱣ ᱟᱠᱟᱱᱟ ᱥᱮᱸᱫᱽᱨᱟ᱾
ᱥᱮᱸᱫᱽᱨᱟ ᱵᱚᱞᱛᱮ ᱪᱟᱞᱟᱣ ᱠᱟᱱᱟ ᱞᱮᱻ᱾ ᱮᱸ ᱟᱭᱳ ᱮ ᱚᱱᱟ ᱵᱟᱠᱚ ᱞᱟᱹᱭ ᱜᱮᱭᱟ ᱠᱚ ᱤᱭᱟᱹ ᱦᱟᱯᱮᱧ ᱦᱤᱲᱤᱧ ᱮᱫᱟ ᱧᱩᱛᱩᱢ ᱜᱮ ᱦᱮᱸᱻ᱾ ᱚᱱᱮ ᱯᱩᱨᱩᱞᱤᱭᱟᱹ ᱡᱟᱦᱟᱸ ᱵᱩᱨᱩ ᱟᱡᱚᱫᱤᱭᱟᱹ ᱦᱳᱭ ᱟᱡᱚᱫᱤᱭᱟᱹ᱾ ᱫᱤᱭᱟᱹ ᱵᱩᱨᱩ ᱦᱳᱭ᱾ ᱦᱮᱸ ᱟᱨ ᱚᱱᱠᱟ ᱵᱩᱨᱩ ᱵᱚᱞ ᱛᱮᱜ ᱱᱚᱛᱮ ᱢᱮᱱᱟᱜ ᱛᱟᱢᱟ ᱦᱚᱸᱜᱚᱱᱛᱮ ᱦᱟᱱᱮ ᱥᱩᱥᱩᱱᱤᱭᱟᱹ ᱵᱩᱨᱩ᱾ ᱟᱨ ᱦᱳᱭ ᱟᱨ ᱚᱱᱮ ᱜᱷᱟᱴᱥᱤᱞᱟ ᱵᱩᱨᱩ᱾
ᱦᱮᱸ᱾
ᱦᱳᱭ ᱟᱸᱡᱚᱢ ᱠᱟᱜ ᱜᱮᱭᱟ ᱞᱤᱧ ᱟᱫᱚ ᱢᱟᱱᱮ ᱦᱚᱭ ᱟᱫᱚ ᱚᱱᱟ ᱵᱩᱨᱩ ᱠᱚᱨᱮ ᱜᱮ ᱵᱷᱟᱜᱮ ᱵᱷᱟᱜᱮ ᱤᱭᱟᱹ ᱠᱚᱫᱚ ᱠᱚ ᱛᱟᱦᱮᱸᱱ ᱜᱮᱭᱟ ᱛᱚ᱾
ᱟᱨ ᱡᱤᱭᱟᱹᱞᱤ ᱠᱚ᱾
ᱡᱤᱭᱟᱹᱞᱤ ᱠᱚ
ᱦᱩᱸ᱾
ᱚᱱᱟ ᱠᱚᱨᱮ ᱜᱮ
ᱠᱟᱛᱷᱟ ᱨᱮ ᱵᱟᱝ ᱠᱚ ᱞᱟᱹᱭᱟ ᱠᱚᱲᱟ ᱜᱤᱫᱽᱨᱟᱹ ᱠᱟᱱ ᱠᱷᱟᱱ ᱫᱚᱢ ᱟ ᱟᱡᱚᱫᱷᱤᱭᱟᱹ ᱵᱩᱨᱩ ᱫᱚ ᱥᱮᱸᱫᱽᱨᱟ ᱪᱟᱞᱟᱣ ᱦᱮᱡ ᱟᱜ ᱢᱮ᱾
ᱦᱳᱭ᱾
ᱟᱨ ᱜᱚᱜᱚ ᱦᱚᱲ ᱠᱷᱟᱱ ᱫᱚ ᱪᱟᱠᱚᱞ ᱛᱟᱹᱲᱤ ᱯᱟᱛᱟ ᱤᱧ ᱫᱚ ᱫᱟᱬᱟ ᱟᱹᱜᱩᱣᱟᱜ ᱢᱮ᱾
ᱦᱳᱭ ᱦᱳᱭ ᱢᱟᱱᱮ ᱚᱱᱟ ᱫᱚ ᱟᱵᱚᱣᱟᱜ ᱥᱟᱱᱛᱟᱲᱟᱜ ᱤᱭᱟᱹ ᱨᱮᱜᱮ ᱠᱚ ᱢᱮᱱ ᱠᱟᱜ-ᱟ᱾ ᱦᱳᱭ᱾
ᱚᱱᱟ ᱪᱟᱞᱟᱣ ᱨᱮᱱᱟᱜ ᱤᱪᱪᱷᱟᱹ ᱢᱮᱱᱟᱜ-ᱟ ᱟᱡᱚᱫᱤᱭᱟᱹ ᱵᱩᱨᱩ ᱥᱮᱱᱫᱽᱨᱟ᱾
ᱟᱪᱪᱷᱟ ᱟᱪᱪᱷᱟ᱾
ᱟᱫᱚ ᱟᱞᱮ ᱱᱚᱛᱮ ᱠᱷᱚᱱᱟᱜ ᱫᱚ ᱵᱟᱠᱚ ᱪᱟᱞᱟᱜ ᱜᱮᱭᱟ ᱛᱚ ᱟᱞᱮ ᱟᱹᱛᱳ ᱠᱷᱚᱱᱟᱜ ᱫᱚ ᱢᱟᱱᱮ᱾ ᱥᱮᱸᱫᱽᱨᱟ ᱠᱚᱫᱚ ᱠᱷᱩᱵ ᱮᱠᱴᱟ, ᱟᱫᱚ ᱮᱠᱞᱟ ᱜᱮᱢ ᱪᱟᱞᱟᱜ-ᱟ ᱟᱫᱚ ᱯᱟᱥ ᱯᱟᱥᱮ ᱨᱮᱱ ᱦᱚᱸ ᱡᱩᱫᱤ ᱛᱚ ᱵᱚᱨᱚᱱ ᱠᱚ ᱪᱟᱞᱟᱜ ᱜᱮᱭᱟ ᱩᱱᱠᱩ ᱠᱚ ᱥᱟᱶᱛᱮ ᱪᱟᱞᱟᱣ ᱵᱟᱲᱟ ᱦᱩᱭᱩᱜ ᱜᱮᱭᱟ ᱟᱨᱠᱤ᱾
ᱦᱮᱸ ᱦᱮᱸ ᱦᱮᱸ᱾
ᱟᱪᱪᱷᱟ ᱚᱸᱰᱮ ᱫᱚ ᱪᱮᱞᱮ ᱠᱚ ᱢᱮᱱᱟᱜ ᱠᱚᱣᱟ ᱚᱸᱰᱮ ᱦᱚᱸ ᱡᱷᱚᱛᱚ ᱜᱮ?
ᱦᱮᱸ ᱡᱷᱚᱛᱚ ᱜᱮ ᱢᱮᱱᱟᱜ ᱠᱚᱣᱟ᱾
ᱟᱪᱪᱷᱟ, ᱡᱚᱠᱷᱚᱱ ᱯᱮ ᱪᱟᱞᱟᱣ ᱞᱮᱱᱟ ᱛᱟᱦᱞᱮ ᱛᱤᱱᱟᱹᱜ ᱜᱟᱱ ᱯᱮ ᱜᱚᱡ ᱞᱮᱜ ᱠᱚᱣᱟ ᱚᱸᱰᱮ ᱫᱚ?
ᱚᱱᱠᱟ ᱟᱡ ᱟᱡᱚᱫᱤᱭᱟᱹ ᱵᱩᱨᱩ ᱨᱮ ᱵᱟᱝ᱾ ᱟᱫᱚ ᱟᱡᱚᱫᱤᱭᱟᱹ ᱵᱩᱨᱩ ᱵᱚᱞᱛᱮ ᱚᱸᱰᱮ ᱫᱚ ᱥᱮ ᱢᱟᱱᱮ ᱩᱱᱠᱩ ᱮᱜ ᱚᱸᱰᱮ ᱫᱚ ᱮᱭ ᱠᱟᱨᱚᱱ ᱛᱮ ᱱᱚᱣᱟ ᱠᱚ ᱞᱟᱹᱭ ᱛᱟᱦᱮᱸᱜ-ᱟ ᱡᱮ ᱮᱢ ᱢᱟᱱᱮ ᱠᱚᱲᱟ ᱦᱚᱯᱚᱱ ᱠᱷᱟᱱ ᱫᱚᱢ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ ᱚᱸᱰᱮ ᱫᱚ ᱵᱟᱥᱛᱚᱵᱽ ᱜᱮ, ᱟᱞᱮ ᱥᱮᱸᱫᱽᱨᱟ ᱪᱟᱞᱟᱣ ᱠᱟᱛᱮᱜ, ᱮᱢᱚᱱ ᱞᱮ ᱧᱮᱞ ᱠᱮᱫᱟ ᱚᱸᱰᱮ ᱥᱤᱱ ᱢᱟᱱᱮ ᱥᱮᱬᱟ ᱥᱮᱬᱟ ᱛᱟᱹᱨᱩᱵ ᱠᱚ ᱢᱮᱱᱟᱜ ᱠᱚᱣᱟ ᱚᱸᱰᱮ ᱫᱚ᱾
ᱟᱸᱡᱚᱢ ᱟᱠᱟᱜ ᱜᱤᱭᱟᱹᱧ ᱡᱚᱛᱚ ᱡᱤᱭᱟᱹᱞᱤ ᱠᱚ ᱢᱮᱱᱟᱜ ᱠᱚ ᱜᱮᱭᱟ ᱚᱸᱰᱮ ᱫᱚ ᱡᱷᱚᱛᱚ᱾
ᱛᱮᱜᱮ ᱚᱱᱟ ᱯᱟᱹᱦᱤᱞ ᱦᱚᱲᱟᱜ ᱡᱮ ᱠᱟᱛᱷᱟ ᱵᱩᱡᱽ ᱮᱱᱟ ᱡᱮ ᱪᱮᱫᱟᱜ ᱠᱚ ᱞᱟᱹᱭ ᱠᱟᱜ-ᱟ ᱱᱚᱣᱟ ᱫᱚ᱾
ᱦᱩᱸ᱾
ᱢᱟᱱᱮ ᱩᱱᱠᱩ ᱛᱟᱹᱨᱩᱵ ᱠᱚ ᱢᱮᱱᱟᱜ ᱠᱚᱣᱟ ᱛᱟᱦᱞᱮ ᱵᱷᱟᱜᱮ ᱢᱟᱱᱮ ᱤᱭᱟᱹ ᱠᱚ ᱛᱟᱦᱮᱸ ᱠᱟᱱ ᱛᱟᱞᱮ ᱛᱮ ᱚᱝᱠᱟ ᱚᱥ ᱚᱥᱛᱨᱚ ᱠᱚ ᱛᱟᱦᱮᱸ ᱠᱟᱱ ᱛᱟᱞᱮ ᱛᱮ᱾ ᱠᱟᱹᱴᱤᱡ ᱞᱮ ᱴᱤᱠᱟᱹᱣ ᱫᱟᱲᱮᱭᱟᱫᱟ ᱢᱟᱱᱮ ᱢᱮᱜ ᱴᱟᱭ ᱛᱩᱜ ᱟᱜ ᱞᱮ ᱛᱟᱦᱮᱸᱜ-ᱟ, ᱚᱱᱠᱟ ᱜᱮ ᱛᱟᱹᱨᱩᱵ᱾ ᱦᱳᱭ ᱛᱟᱦᱞᱮ ᱵᱷᱟᱹᱜᱤ ᱜᱮ ᱚᱥᱛᱨᱚ ᱠᱚ ᱛᱟᱦᱮᱸ ᱠᱟᱱ ᱛᱟᱞᱮ ᱛᱮ ᱩᱱᱤ ᱞᱮ ᱚᱸᱰᱮ ᱠᱷᱚᱱᱟᱜ ᱞᱮ ᱥᱟ ᱞᱟᱜᱟ ᱥᱟᱦᱟ ᱫᱟᱲᱮᱭᱟᱫᱮ ᱛᱟᱦᱮᱸᱫ᱾
ᱚᱸ ᱵᱤᱨ ᱴᱟᱜ ᱫᱚ ᱛᱤᱱᱟᱹᱜ ᱵᱚᱲᱚᱣᱟ ᱚᱸᱰᱮ?
ᱵᱤᱨ ᱫᱚ ᱟᱹᱰᱤ ᱵᱚᱲᱚᱣᱟ ᱚᱸᱰᱮ ᱫᱚ ᱢᱟᱱᱮ ᱟᱨ ᱟᱹᱰᱤ ᱢᱟᱨᱟᱝ ᱛᱮ ᱵᱩᱨᱩ ᱢᱮᱱᱟᱜ ᱛᱚ᱾
ᱟᱪᱪᱷᱟ
ᱦᱳᱭ ᱢᱟᱱᱮ ᱚᱦᱚᱢ ᱠᱩᱲᱟᱹᱣ ᱠᱮᱭᱟ ᱢᱟᱱᱮ ᱚᱦᱚᱢ ᱡᱟᱨᱯᱟ ᱠᱩᱲᱟᱹᱣ ᱠᱮᱭᱟ ᱚᱱᱟ ᱵᱩᱨᱩ ᱦᱚᱸ ᱵᱤᱨ ᱦᱚᱸ ᱢᱟᱱᱮ ᱮᱢᱚᱱ ᱢᱟᱨᱟᱝ ᱛᱮ ᱢᱮᱱᱟᱜ-ᱟ᱾
ᱦᱚᱸ
ᱛᱚ ᱟᱫᱚ ᱥᱮᱸᱫᱽᱨᱟ ᱞᱟᱹᱜᱤᱫ ᱠᱟᱹᱴᱤᱡ ᱚᱱᱠᱟᱞᱮ ᱵᱷᱟᱜᱽ-ᱟ, ᱡᱮ ᱱᱚᱝᱠᱟ ᱫᱚᱵᱚᱱ ᱤᱡᱟᱹ ᱤᱡᱟᱹᱭᱟᱵᱚᱱ᱾ ᱮᱱ ᱱᱤᱱᱟᱹᱜ ᱢᱟᱨᱟᱝ ᱛᱮᱵᱚᱱ ᱤᱭᱟᱹᱭᱟᱵᱚᱱ ᱡᱟᱨᱯᱟᱭᱟᱵᱚᱱ ᱥᱮᱸᱫᱽᱨᱟᱭᱟᱵᱚᱱ ᱦᱳᱭ ᱦᱳᱭ᱾
ᱦᱚᱸ
ᱩᱦᱩ
ᱟ ᱧᱮᱞ ᱡᱚᱝ ᱞᱮᱠᱟᱱ ᱡᱟᱭᱜᱟ ᱢᱮᱱᱟᱜ-ᱟ ᱚᱱᱟ ᱠᱚ
ᱦᱮᱸ ᱧᱮᱞᱡᱚᱝ ᱞᱮᱠᱟ ᱡᱟᱭᱜᱟ ᱢᱮᱱᱟᱜ-ᱟ ᱚᱸᱰᱮ᱾ ᱚᱱᱟ ᱟᱡᱚᱫᱤᱭᱟᱹ ᱵᱩᱨᱩ ᱨᱮᱜᱮ ᱚᱱᱟ ᱪᱚᱴᱨᱮ ᱚᱱᱠᱟ ᱥᱮᱭ ᱨᱚᱠᱚᱢ ᱢᱟᱱᱮ ᱡᱟᱹᱰᱤ ᱤᱭᱟᱹ ᱞᱮᱠ ᱤᱭᱟᱹ ᱞᱮᱠᱟ ᱢᱟᱱᱮ ᱡᱷᱟᱨᱱᱟ ᱤᱭᱟᱹ ᱛᱩᱫᱚᱜᱽ ᱠᱟᱱᱟ
ᱦᱮᱸᱻ
ᱟᱨ ᱪᱷᱳᱴᱳ ᱥᱟᱺᱦᱤᱡ ᱰᱚᱰᱚᱜ ᱞᱮᱠᱟ ᱢᱤᱫᱴᱟᱝ ᱜᱟᱰᱟ ᱛᱩᱫᱽ ᱟᱠᱟᱱᱟ ᱚᱱᱟᱜᱮ ᱟᱹᱰᱤ ᱢᱟᱱᱮ ᱢᱤᱫᱴᱟᱝ ᱧᱮᱞ ᱡᱚᱜ ᱧᱮᱞ ᱡᱚᱝ ᱡᱟᱭᱜᱟ ᱞᱮᱠᱟ ᱧᱮᱞᱚᱜ-ᱟ᱾
ᱦᱩᱸᱻ
ᱢᱟᱱᱮ ᱚᱸᱰᱮ ᱤᱭᱟᱹ ᱠᱚᱦᱚᱸ ᱵᱷᱟᱜᱮ ᱠᱚ ᱪᱟᱞᱟᱜ ᱜᱮᱭᱟ ᱯᱤᱠᱱᱤᱠ ᱠᱚ᱾ ᱛᱟᱯᱚᱨᱮ ᱫᱟᱬᱟᱱ ᱠᱚ ᱟᱨ ᱚᱸᱰᱮ ᱢᱤᱫᱴᱟᱝ ᱵᱚᱪᱷᱚᱨ ᱢᱤᱫ ᱫᱷᱟᱣ ᱚᱱᱠᱟ ᱵᱚᱸᱜᱟ ᱵᱩᱨᱩ ᱦᱩᱭᱩᱜ ᱜᱮᱭᱟ ᱛᱟᱦᱞᱮ ᱚᱸᱰᱮ ᱚᱱᱟ ᱵᱚᱸᱜᱟ ᱵᱩᱨᱩ ᱤᱭᱟᱹ ᱯᱚᱠᱠᱷᱮᱜ ᱚᱸᱰᱮ ᱠᱚ ᱪᱟᱞᱟᱜ ᱜᱮᱭᱟ ᱦᱚᱲ ᱠᱚ ᱵᱷᱟᱜᱤ᱾
ᱚᱸ ᱟᱪᱪᱷᱟ
ᱢᱟᱱᱮ ᱥᱟᱺᱜᱤᱧ ᱥᱟᱺᱜᱤᱧ ᱦᱚᱲ ᱠᱚ ᱮᱸᱜ ᱦᱚᱲ ᱠᱚ ᱚᱸᱰᱮ ᱵᱟᱥ ᱛᱮᱠᱚ ᱪᱟᱞᱟᱜ ᱜᱮᱭᱟ ᱠᱚ᱾
ᱦᱮᱸ ᱡᱚᱠᱷᱚᱱ ᱥᱮᱸᱫᱽᱨᱟ ᱯᱮ ᱪᱟᱞᱟᱜ ᱜᱮᱭᱟ ᱛᱟᱦᱞᱮ ᱚᱱᱟ ᱫᱟᱠᱟ ᱠᱚᱫᱚ ᱯᱮ ᱤᱫᱤ ᱡᱚᱱᱚᱜ-ᱟ ᱥᱮ ᱪᱮᱜᱽ ᱠᱟ?
ᱦᱮᱸ ᱫᱟᱠᱟ ᱵᱚᱞᱛᱮ ᱜᱷᱮᱸᱴ ᱯᱚᱴᱚᱢ ᱫᱚᱞᱮ ᱤᱫᱤ ᱠᱟᱜ ᱜᱮᱭᱟ ᱟᱨ ᱠᱟᱹᱰᱤ ᱠᱚᱦᱚᱸ ᱞᱮ ᱤᱫᱤ ᱠᱟᱜ ᱟᱫᱚ᱾ ᱢᱟᱱᱮ ᱟᱫᱚ ᱩᱱᱟᱹᱜ ᱥᱟᱺᱜᱤᱧ ᱥᱮᱸᱫᱽᱨᱟᱢ ᱪᱟᱞᱟᱜ-ᱟ᱾ ᱟᱫᱚ ᱜᱷᱮᱸᱴ ᱯᱚᱴᱚᱢ ᱫᱚ ᱛᱤᱱᱟᱹᱜ ᱮᱢ ᱤᱫᱤ ᱫᱟᱲᱮᱭᱟᱜ-ᱟ? ᱛᱟᱯᱚᱨᱮ ᱟᱢᱟᱜ ᱚᱱᱮ ᱤᱭᱟᱹ ᱠᱚ ᱛᱟᱦᱮᱸᱱ ᱛᱟᱢᱟ ᱛᱚ ᱥᱟᱯᱟᱵ ᱠᱚ ᱡᱟᱠ ᱠᱮ ᱵᱚᱞᱮ ᱚᱱᱮ ᱟᱸᱜ ᱥᱟᱨ ᱦᱳᱭ ᱟᱜ-ᱥᱟᱨ ᱠᱷᱮᱪᱟ ᱠᱚ ᱛᱟᱦᱮᱸᱱ ᱛᱟᱢᱟ᱾
ᱥᱮᱸᱫᱽᱨᱟ ᱡᱚᱠᱷᱚᱱᱮᱢ ᱪᱟᱞᱟᱜ ᱠᱟᱱᱟ ᱥᱟᱯᱟᱵ ᱫᱚ ᱫᱚᱨᱠᱟᱨ ᱥᱮ᱾
ᱦᱳᱭ ᱦᱳᱭ
ᱮᱠᱫᱚᱢ ᱟᱸᱡᱚᱢ ᱠᱟᱜ ᱠᱚᱣᱟᱧ ᱪᱮᱛᱟ ᱡᱚᱠᱷᱚᱱ ᱥᱮᱸᱫᱽᱨᱟ ᱠᱚ ᱪᱟᱞᱟᱜ ᱜᱮᱭᱟ ᱫᱩᱣᱟᱹᱨ ᱠᱚ ᱵᱟᱠᱚ ᱪᱷᱚᱸᱪ ᱜᱮᱭᱟ ᱪᱮᱛᱟ?
ᱦᱮᱸ ᱫᱩᱣᱟᱹᱨ ᱠᱚ ᱵᱟᱠᱚ ᱪᱷᱚᱸᱪ ᱜᱮᱭᱟ ᱟᱨᱤᱧ ᱟᱨᱮᱢ ᱟᱸᱡᱚᱢ ᱠᱟᱜ ᱜᱮᱭᱟ ᱛᱚᱵᱮ ᱵᱟᱝ ᱟᱡᱚᱫᱤᱭᱟᱹ ᱵᱩᱨᱩ ᱡᱚᱠᱷᱚᱱ ᱥᱮᱸᱫᱽᱨᱟ ᱠᱚ ᱪᱟᱞᱟᱜ ᱜᱮᱭᱟ ᱡᱮ ᱢᱟᱱᱮ ᱡᱟᱦᱟᱸᱭ ᱵᱟᱵᱟ ᱦᱚᱲ ᱠᱚ ᱢᱟᱱᱮ ᱩᱱᱠᱩ ᱨᱮᱱ ᱡᱟᱦᱟᱸᱭ ᱤᱭᱟᱹ ᱠᱚ ᱢᱮᱱᱟᱜ ᱠᱚᱫᱚ ᱦᱮᱸ ᱩᱱᱠᱩᱣᱟᱜ ᱢᱟᱱᱮ ᱢᱮᱲᱦᱮᱫ ᱥᱟᱠᱟᱢ ᱛᱩᱫᱽ ᱠᱟᱛᱮ ᱠᱚ ᱪᱟᱞᱟᱜ-ᱟ ᱥᱮ ᱪᱮᱫᱽ?
ᱟᱪᱪᱷᱟ ᱚᱱᱟ ᱚᱱᱟ ᱠᱚᱫᱚ ᱠᱷᱩᱵ ᱮᱠᱴᱟ ᱫᱚ ᱵᱟᱝ ᱟᱸᱡᱚᱢ ᱦᱩᱭ ᱟᱠᱟᱱᱟ᱾
ᱦᱳᱭ ᱢᱟᱱᱮ ᱚᱱᱮᱜ ᱚᱱᱮᱜ ᱚᱱᱮᱜ ᱟᱡᱚᱫᱤᱭᱟᱹ ᱥᱮᱸᱫᱽᱨᱟ ᱪᱟᱞᱟᱣ ᱢᱟᱱᱮ ᱚᱱᱟ ᱫᱚ ᱢᱟᱱᱮ ᱢᱟᱱᱮᱜ ᱢᱟᱱᱮ ᱨᱩᱣᱟᱹᱲ ᱦᱮᱜ ᱨᱮᱱᱟᱜ ᱢᱟᱱᱮ ᱤᱭᱟᱹ ᱯᱟᱹᱪᱩᱜ-ᱟ ᱜᱮᱨᱮᱱᱴᱤ᱾ ᱯᱟᱸᱪᱚ ᱡᱮᱢ ᱨᱩᱣᱟᱹᱲ ᱦᱤᱡᱩᱜ ᱜᱮᱭᱟᱢ, ᱦᱳᱭ ᱚᱱᱟ ᱠᱷᱟᱹᱛᱤᱨ ᱜᱮ ᱜᱚᱜᱚ ᱦᱚᱲᱟᱜ ᱠᱚ ᱦᱳᱭ ᱢᱮᱲᱮᱜ ᱥᱟᱠᱟᱢ ᱠᱚ ᱛᱩᱫ ᱦᱚᱴᱚ ᱠᱟᱜ ᱾
ᱦᱮᱸ, ᱚᱱᱟᱛᱚ ᱟᱸᱡᱚᱢ ᱦᱳᱭ ᱠᱟᱱᱟ ᱠᱚᱢ ᱠᱚᱢ ᱾
ᱟᱪᱷᱟ ᱪᱷᱟ ᱾
ᱦᱮᱸᱻ ᱤᱭᱟᱹ ᱛᱟᱦᱚᱞᱮ ᱡᱚᱠᱷᱚᱱ ᱥᱮᱸᱫᱽᱨᱟ ᱯᱮ ᱪᱟᱞᱟᱜ ᱜᱮᱭᱟ ᱜᱚᱡ ᱠᱚᱜᱮᱭᱟᱯᱮ ᱚᱱᱟ ᱡᱮᱞ ᱠᱚᱫᱚ ᱢᱟᱱᱮ ᱪᱤᱠᱮᱠᱟ ᱯᱮ ᱦᱟᱹᱴᱤᱧᱟ? ᱡᱟᱦᱟᱸᱭ ᱜᱚᱡᱮᱭᱟ ᱩᱱᱤ ᱫᱚ ᱟᱨᱚ ᱢᱟᱱᱮ ᱟᱞᱟᱫᱟᱛᱮ ᱟᱨᱚᱭ ᱧᱟᱢᱟ, ᱥᱮ ᱚᱱᱟ ᱥᱟᱶ ᱛᱮᱜᱮ ᱡᱟᱦᱟᱸ ᱡᱷᱚᱛᱚ ᱠᱚ ᱵᱷᱟᱜᱟ ᱢᱤᱫ ᱥᱟᱶᱛᱮ?
ᱢᱟᱱᱮ ᱟᱵᱚ ᱡᱟᱦᱟᱸ ᱢᱮᱱᱟᱜ ᱛᱟᱵᱚᱱ ᱫᱚ ᱮᱸᱻ ᱯᱷᱟᱹᱲᱤ ᱥᱤᱜᱟᱹᱫ,
ᱦᱮᱸ ᱾
ᱡᱟᱦᱟᱸᱭ ᱜᱚᱡᱮᱭᱟ ᱡᱩᱫᱤ ᱚᱱᱟ ᱥᱚᱢᱚᱭ ᱨᱮ ᱟᱡ ᱯᱷᱟᱹᱲᱤ ᱪᱤᱜᱟᱹᱫ ᱫᱟᱲᱮᱭᱟᱜᱼᱟ, ᱛᱟᱦᱚᱞᱮ ᱚᱱᱟ ᱚᱱᱟ ᱯᱷᱟᱹᱲᱤ ᱫᱚ ᱟᱡᱜᱮ ᱵᱷᱟᱠᱮ ᱧᱟᱢᱟ ᱟᱨ ᱟᱞᱟᱫᱟᱯ ᱛᱮᱫᱚ ᱵᱷᱟᱠᱮ ᱧᱟᱢᱮᱜ ᱜᱮᱭᱟ ᱾
ᱦᱮᱸ, ᱚᱱᱟ ᱫᱚ ᱢᱤᱫ ᱵᱷᱟᱜ ᱫᱚ ᱢᱮᱱᱟᱜ ᱜᱮ ᱛᱟᱭᱟ ᱾
ᱦᱳᱭ ᱚᱱᱟ ᱢᱤᱫ ᱵᱷᱟᱜ ᱫᱚ ᱢᱮᱱᱟᱜ ᱜᱮᱛᱟᱭ ᱟᱨ ᱡᱟᱦᱟᱸᱭ ᱩᱱ ᱥᱚᱢᱚᱭᱮ ᱪᱤᱜᱟᱹᱫ ᱫᱟᱲᱮᱭᱟᱜᱼᱟ
ᱦᱮᱸ ᱾
ᱚᱱᱟ ᱯᱷᱟᱜ ᱫᱚ ᱟᱡ ᱮ ᱧᱟᱢᱟ ᱾
ᱚᱸ ᱟᱪᱷᱟ ᱾